ᱦᱮᱸ
ᱦᱮᱞᱳ
ᱦᱮᱸ ᱦᱮᱞᱳ
ᱦᱮᱸ ᱡᱚᱦᱟᱨ ᱜᱮ ᱜᱚᱢᱠᱮ᱾
ᱦᱮᱸ ᱜᱚᱢᱠᱮ ᱡᱚᱦᱟᱨ ᱜᱮ᱾
ᱟᱫᱚᱧ ᱫᱟᱠᱟ ᱠᱚᱫᱚ ᱯᱮ ᱡᱚᱢ ᱵᱟᱲᱟ ᱠᱮᱫᱟ?
ᱦᱮᱸ ᱡᱚᱢ ᱵᱟᱲᱟ ᱦᱩᱭ ᱠᱟᱱᱟ᱾
ᱦᱮᱸ ᱪᱮᱫ ᱠᱚᱵᱤᱱ ᱪᱤᱠᱟᱹ ᱵᱟᱲᱟᱭᱮᱫᱼᱟ, ᱱᱤᱛᱳ᱾
ᱱᱤᱛᱚᱜ ᱫᱚ ᱪᱮᱫ ᱦᱚᱸ ᱵᱟᱝᱟ ᱯᱷᱟᱸᱠᱟ ᱥᱮᱫ ᱨᱮᱞᱤᱧ ᱫᱩᱲᱩᱵ ᱟᱠᱟᱱᱟ᱾
ᱦᱮᱸ ᱟᱨ ᱚᱲᱟᱜ ᱠᱚᱨᱮ ᱫᱚ ᱵᱷᱟᱹᱞᱤ ᱜᱮᱭᱟ ᱠᱚ ᱡᱚᱛᱚ?
ᱦᱮᱸ ᱚᱲᱟᱜ ᱠᱚᱨᱮ ᱫᱚ ᱱᱤᱛᱚᱜ ᱫᱚ ᱵᱮᱥ ᱜᱮ᱾
ᱦᱮᱸ ᱟᱨ ᱫᱤᱥᱚᱢ ᱠᱚᱨᱮᱱᱟᱜ ᱦᱚᱸ ᱞᱟᱹᱭ ᱵᱤᱱ?
ᱦᱚᱸ ᱫᱤᱥᱚᱢ ᱠᱚᱨᱮᱱᱟᱜ ᱦᱚᱸ ᱱᱤᱛᱚᱜ ᱫᱚ ᱡᱚᱛᱚᱜᱮ ᱵᱮᱥ ᱜᱮᱭᱟ᱾
ᱻ ᱛᱚ ᱱᱤᱭᱟᱹ ᱪᱟᱸᱫᱚ ᱨᱮᱱᱟᱜ ᱮ ᱡᱟᱦᱟᱸ ᱞᱮᱠᱟ ᱢᱤᱫ ᱨᱚᱡᱚ ᱯᱚᱨᱚᱵᱽ ᱦᱮᱸ ᱪᱮ
ᱦᱮᱸ
ᱛᱚ ᱱᱚᱣᱟ ᱠᱚ ᱤᱫᱤ ᱛᱮ ᱠᱟᱹᱡ ᱵᱤᱱ ᱞᱟᱹᱭ ᱧᱚᱜ ᱠᱮᱭᱟ?
ᱦᱮᱸ ᱜᱚᱝᱠᱮ ᱨᱚᱡᱚ ᱯᱚᱨᱚᱵᱽ ᱡᱮ ᱪᱮᱫ ᱠᱟᱱᱟ ᱚᱱᱟ ᱜᱮᱛᱚ ᱵᱟᱹᱞᱤᱧ ᱵᱟᱲᱟᱭᱟ᱾
ᱦᱳᱭ ᱟᱹᱰᱤᱜᱟᱱ ᱦᱚᱲ ᱠᱚᱠᱚ ᱢᱟᱱᱟᱣ ᱵᱟᱛᱟᱣᱮᱫ ᱛᱟᱵᱚᱱᱟ᱾ ᱛᱚ ᱱᱚᱜᱼ ᱱᱚᱣᱟ ᱡᱤᱱᱤᱥ ᱫᱚ ᱪᱮᱫ ᱠᱟᱱᱟ ᱱᱚᱣᱟ ᱫᱚ ᱟᱵᱚᱣᱟᱜ ᱠᱟᱱᱟ ᱪᱮ ᱵᱟᱝ ᱠᱟᱱᱟ? ᱻ
ᱨᱚᱡᱚ ᱡᱮ ᱪᱮᱫ ᱡᱤᱱᱤᱥ ᱠᱟᱱᱟ ᱚᱱᱟᱜᱮ ᱵᱟᱰᱟᱭ ᱵᱟᱹᱱᱩᱜᱼᱟ ᱛᱚ᱾ ᱚᱱᱟ ᱤᱫᱤ ᱠᱟᱛᱮᱫ ᱫᱚ ᱚᱱᱠᱟ ᱞᱮᱠᱟᱱᱟᱜ ᱪᱮᱫ ᱦᱚᱸ ᱵᱟᱞᱤᱧ ᱞᱟᱹᱭ ᱫᱟᱲᱮᱭᱟᱜ ᱠᱟᱱᱟ ᱛᱚ᱾ ᱡᱟᱦᱟᱸ ᱛᱤᱱᱟᱹᱜ ᱜᱟᱱ ᱡᱩᱫᱤ ᱟᱵᱮᱱ ᱴᱷᱮᱱ ᱵᱟᱰᱟᱭ ᱦᱮᱱᱟᱜ ᱟᱵᱮᱱ ᱜᱮ ᱵᱮᱱ ᱞᱟᱹᱭᱞᱤᱧ ᱠᱷᱟᱱ ᱫᱚ ᱟᱹᱰᱤ ᱱᱟᱯᱟᱭ ᱠᱚᱜᱼᱟ᱾
ᱦᱮᱸ ᱦᱮᱸ ᱱᱟᱦᱟᱜ ᱨᱚᱡᱚ ᱫᱚ ᱦᱟᱸᱜ ᱟᱵᱚᱣᱟᱜ ᱫᱚ ᱵᱟᱝ ᱠᱟᱱᱟ᱾ ᱛᱚ ᱫᱤᱥᱚᱢ ᱠᱚᱨᱮ ᱟᱸᱜ ᱧᱮᱞᱚᱜ ᱠᱟᱱᱟ᱾ ᱡᱟᱦᱟᱸ ᱞᱮᱠᱟ ᱟᱵᱚᱨᱮᱱ ᱦᱟᱸᱜ ᱥᱟᱱᱟᱢ ᱠᱤᱪᱷᱩ ᱜᱟᱱ ᱥᱟᱱᱛᱟᱲ ᱫᱚ ᱦᱟᱸᱜ ᱠᱚ ᱢᱟᱱᱟᱣ ᱵᱟᱛᱟᱣᱮᱫ ᱛᱟᱵᱚᱱᱟ᱾
ᱟᱪᱪᱷᱟ
ᱫᱚ ᱱᱟᱦᱟᱜ ᱟᱵᱚ ᱥᱟᱱᱛᱟᱲ ᱠᱚᱣᱟᱜ ᱫᱚ ᱱᱟᱦᱟᱜ ᱵᱟᱝ ᱠᱟᱱᱟ᱾ ᱱᱚᱣᱟ ᱫᱚ ᱵᱤᱥᱮᱥ ᱠᱟᱭᱛᱮ ᱱᱚᱣᱟ ᱫᱚ ᱪᱷᱟᱟᱹᱛᱤᱠ ᱠᱚᱣᱟᱜ ᱠᱚ ᱟᱨ ᱵᱟᱝ ᱫᱤᱠᱩ ᱦᱚᱲᱟᱜ ᱠᱚᱜᱮ ᱱᱟᱜ ᱱᱚᱣᱟ ᱯᱚᱨᱚᱵᱽ ᱠᱚᱫᱚ ᱦᱟᱸᱜ᱾
ᱟᱪᱪᱷᱟ ᱛᱷᱤᱠ ᱫᱤᱠᱩᱣᱟᱜ ᱠᱟᱱᱟ ᱥᱮ ᱢᱩᱥᱞᱟᱹᱣᱟᱜ ᱠᱟᱱᱟ ᱨᱚᱡᱚ ᱫᱚ
ᱪᱷᱟᱹᱛᱤᱠᱟᱜ ᱠᱟᱱᱟ ᱟᱹᱞᱤᱧ ᱵᱟᱲᱟᱭ ᱞᱮᱠᱟ ᱛᱮᱫᱚ ᱦᱟᱸᱜ ᱱᱚᱶᱟ ᱫᱚ ᱪᱷᱟᱹᱤᱠᱟᱜ ᱠᱟᱱᱟ ᱦᱟᱸᱜ᱾ ᱪᱷᱟᱹᱤᱠ ᱜᱮ ᱱᱟᱦᱟᱸᱜ
ᱟᱪᱪᱷᱟ ᱠᱤᱱᱛᱩ ᱟᱞᱮ ᱱᱚᱛᱮ ᱦᱚᱛᱚ ᱪᱷᱷᱟᱛᱤᱠ ᱢᱟ ᱢᱮᱱᱟᱜ ᱠᱚᱜᱮᱭᱟ ᱢᱮᱱᱠᱷᱟᱱ ᱨᱚᱡᱚ ᱛᱚ ᱵᱟᱹᱞᱤᱧ ᱟᱸᱡᱚᱢ ᱟᱠᱟᱫᱟ᱾
ᱵᱟᱝ ᱟᱞᱮ ᱥᱮᱱ ᱫᱚᱠᱚ ᱢᱟᱱᱟᱣ ᱜᱮᱭᱟ᱾ ᱧᱮᱞ ᱟᱠᱟᱫ ᱠᱚᱣᱟᱞᱤᱧ ᱪᱷᱟᱹᱛᱤᱠ ᱠᱚ᱾ ᱦᱮᱸ
ᱚ ᱛᱟᱦᱞᱮ ᱟᱯᱮᱥᱮᱱ ᱫᱚ ᱟᱹᱞᱤᱧ ᱦᱚᱸ ᱠᱟᱹᱴᱤᱡ ᱠᱟᱹᱴᱤᱡ ᱥᱳᱥᱟᱞ ᱢᱤᱰᱤᱭᱟ ᱠᱚᱨᱮ ᱞᱤᱧ ᱧᱮᱞ ᱟᱠᱟᱜᱼᱟ ᱡᱮ ᱚᱱᱛᱮ ᱫᱚ ᱨᱚᱡᱚ ᱠᱚ ᱢᱟᱱᱟᱣ ᱠᱤᱱᱛᱩ ᱟᱞᱮ ᱱᱚᱛᱮ ᱫᱚ ᱟᱞᱮ ᱫᱚ ᱡᱮᱢᱚᱱ ᱵᱮᱝᱜᱚᱞ ᱫᱤᱥᱚᱢ ᱟᱞᱮ ᱫᱚ ᱱᱚᱛᱮ ᱫᱚ ᱨᱚᱡᱚ ᱢᱮᱱᱛᱮ ᱪᱮᱫ ᱠᱟᱱᱟ ᱚᱱᱟ ᱜᱮ ᱵᱟᱠᱚ ᱵᱟᱲᱟᱭᱟ ᱟᱹᱞᱤᱧ ᱢᱮᱱ ᱛᱮᱫᱚ ᱵᱟᱝ ᱟᱞᱮ ᱟᱞᱮ ᱱᱚᱣᱟ ᱫᱤᱥᱚᱢ ᱨᱮᱱ ᱡᱚᱛᱚ ᱥᱟᱱᱟᱢ ᱢᱟᱹᱱᱢᱤ ᱜᱮ ᱵᱟᱠᱚ
ᱦᱮᱸ ᱦᱮᱸ ᱦᱮᱸ ᱦᱮᱸ ᱱᱚᱣᱟ ᱫᱚ ᱥᱟᱹᱨᱤ ᱠᱟᱛᱷᱟ ᱠᱟᱱᱟ ᱱᱚᱣᱟ ᱫᱚ ᱟᱹᱰᱤᱜᱟᱱ ᱦᱚᱲ ᱵᱟᱠᱚ ᱵᱟᱲᱟᱭᱟ ᱱᱚᱣᱟ ᱫᱚ ᱪᱮᱫ ᱠᱟᱱᱟ᱾
ᱠᱤᱱᱛᱩ ᱱᱚᱣᱟ ᱫᱚ ᱡᱟᱹᱥᱛᱤ ᱠᱟᱭ ᱛᱮᱫᱚ ᱪᱷᱟᱹᱛᱤᱠᱟᱜ ᱯᱚᱨᱚᱵᱽ ᱠᱟᱱᱟ᱾ ᱟᱫᱚ ᱟᱹᱞᱤᱧ ᱞᱟᱹᱭ ᱞᱮᱠᱟᱟᱱ ᱛᱮᱫᱚ ᱱᱚᱣᱟ ᱫᱚ ᱟᱵᱚᱣᱟᱜ ᱯᱨᱟᱟᱵᱽ ᱫᱚ ᱵᱟᱝ ᱠᱟᱱᱟ᱾ ᱱᱚᱣᱟ ᱫᱚ ᱪᱷᱟᱹᱛᱤᱠ ᱠᱚᱣᱟᱜ ᱯᱟᱨᱟᱵᱽ ᱠᱟᱱᱟ᱾ ᱟᱫᱚ ᱦᱚᱲ ᱦᱚᱯᱚᱱ ᱠᱚᱫᱚ ᱢᱟᱱᱮ ᱦᱚᱲᱟᱜ ᱯᱚᱨᱚᱵᱽ ᱠᱚ ᱜᱮ ᱠᱚ ᱟᱯᱱᱟᱨ ᱠᱟᱣᱱᱟ᱾
ᱦᱮᱸ ᱦᱮᱸ ᱡᱮᱢᱚᱱ ᱟᱞᱮ ᱱᱚᱛᱮ ᱫᱚ ᱡᱟᱹᱥᱛᱤ ᱠᱟᱭᱛᱮ ᱪᱟᱹᱞᱩ ᱢᱮᱱᱟᱜᱼᱟ ᱡᱮᱢᱚᱱ ᱫᱩᱨᱜᱟᱹ ᱯᱩᱡᱟᱹ ᱠᱤᱪᱷᱩ ᱠᱤᱪᱷᱩ ᱡᱟᱭᱜᱟ ᱨᱮ ᱦᱩᱭᱩᱜ ᱛᱟᱞᱮᱭᱟ ᱛᱚ ᱱᱚᱝᱠᱟ ᱥᱟᱱᱛᱟᱲ ᱠᱚᱦᱚᱸ ᱠᱚ ᱜᱚᱲᱚᱜ ᱛᱟᱦᱮᱱᱟ ᱟᱨ ᱪᱮ ᱠᱤᱱᱛᱩ ᱮᱠᱪᱩᱭᱮᱞᱤ ᱚᱱᱟ ᱫᱚ ᱟᱵᱚᱣᱟᱜ ᱫᱚ ᱵᱟᱝ ᱠᱟᱱᱟ ᱦᱮᱸ ᱦᱳᱭ ᱚᱱᱠᱟ ᱟᱨ ᱪᱮᱫ ᱟᱫᱚ ᱡᱩᱫᱤ ᱞᱤᱧ ᱞᱟᱹᱭᱟ ᱱᱚᱣᱟ ᱨᱚᱡᱚ ᱫᱚ ᱪᱮᱫᱞᱮᱠᱟ ᱠᱟᱱᱟ ᱢᱟᱱᱮ ᱪᱮᱫ ᱞᱮᱠᱟ ᱠᱚ ᱪᱤᱠᱟᱹᱭᱟᱹ?
ᱱᱚᱣᱟ ᱫᱚ ᱢᱤᱫ ᱞᱮᱠᱟ ᱞᱤᱧ ᱞᱟᱹᱭ ᱟᱵᱤᱱᱟ ᱱᱚᱣᱟᱫᱚ ᱩᱱ ᱦᱤᱞᱳᱜ ᱫᱚ ᱡᱷᱤᱞᱟᱹᱝ ᱚᱜᱼᱟ ᱠᱚ ᱟᱨ ᱯᱟᱱ ᱠᱚᱠᱚ ᱡᱚᱢᱟ ᱦᱮᱲᱮᱢ ᱯᱟᱱ ᱠᱚ ᱢᱮᱱᱟ ᱟᱨ ᱟᱹᱞᱤᱧ ᱦᱚᱞᱤᱧ ᱧᱮᱞ ᱟᱠᱟᱫ ᱠᱚᱣᱟ ᱚᱱᱠᱟ ᱜᱮ ᱢᱤᱫᱴᱮᱱ ᱮᱱ ᱦᱤᱞᱳᱜ ᱫᱚ ᱟᱠᱚᱣᱟᱜ ᱢᱤᱫᱴᱤᱡ ᱯᱟᱨᱟᱵᱽ ᱯᱤᱴᱷᱟᱹ ᱞᱮᱴᱚᱭᱟᱠᱚ ᱮᱢᱟᱱ ᱛᱮᱢᱟᱱ ᱮᱱ ᱦᱤᱞᱳᱜ ᱫᱚ ᱚᱱᱠᱟ ᱠᱚ ᱨᱟᱹᱥᱠᱟᱹᱭᱟ
ᱳ
ᱚᱱᱠᱟ ᱱᱟᱦᱟᱸᱜ ᱟᱹᱞᱤᱧ ᱦᱚᱸᱞᱤᱧ ᱵᱟᱲᱟᱭᱟ ᱟᱨ ᱟᱹᱞᱤᱧ ᱦᱚᱞᱤᱧ ᱧᱮᱞ ᱠᱟᱜᱼᱟ ᱾
ᱳ ᱟᱹᱞᱤᱧ ᱦᱚᱸ ᱚᱱᱟᱜᱮ ᱵᱟᱹᱞᱤᱧ ᱵᱩᱡᱽ ᱫᱟᱲᱮᱭᱟᱜ ᱠᱟᱱᱟ ᱠᱟᱹᱴᱤᱡ ᱠᱟᱹᱴᱤᱡ ᱯᱳᱥᱴ ᱠᱚᱨᱮ ᱞᱤᱧ ᱧᱮᱞ ᱢᱮᱱᱛᱮ ᱠᱤᱱᱛᱩ ᱵᱩᱡ ᱫᱚ ᱵᱟᱹᱞᱤᱧ ᱵᱩᱡ ᱫᱟᱲᱮᱭᱟᱜᱼᱟ ᱡᱮ ᱱᱚᱣᱟ ᱨᱚᱡᱚ ᱯᱚᱨᱚᱵᱽ ᱫᱚ ᱪᱮᱫ ᱡᱤᱱᱤᱥ ᱠᱟᱱᱟ ᱟᱨ ᱪᱮᱫ ᱞᱮᱠᱟᱱᱟᱜ ᱟᱨ ᱪᱮᱫ ᱞᱮᱠᱟ ᱠᱚ ᱯᱟᱞᱟᱣᱟ᱾
ᱦᱮᱸ ᱦᱮᱸ ᱦᱮᱸ ᱦᱮᱸ ᱦᱮᱸ ᱱᱚᱣᱟ ᱫᱚ ᱪᱮᱫ ᱞᱤᱧ ᱞᱟᱹᱭᱟ ᱟᱵᱚᱣᱟᱜ ᱯᱟᱨᱟᱽ ᱠᱚᱫᱚ ᱱᱟᱦᱟᱜ ᱵᱟᱝ ᱠᱟᱱᱟ ᱱᱚᱣᱟ ᱫᱚ ᱢᱤᱫᱴᱤᱡ ᱫᱤᱠᱩ ᱠᱚ ᱟᱨ ᱵᱟᱝ ᱪᱷᱟᱹᱛᱤᱠ ᱠᱚᱣᱟᱜ ᱯᱟᱨᱟᱵᱽ ᱠᱟᱱᱟ ᱤᱱ ᱦᱤᱞᱳᱜ ᱫᱚ ᱱᱩᱠᱩ ᱫᱚᱠᱚ ᱡᱤᱞᱮᱝᱚᱜᱼᱟ ᱠᱩᱲᱤ ᱜᱤᱫᱽᱨᱟᱹ ᱠᱚᱫᱚ ᱟᱨ ᱮᱱᱦᱤᱞᱳᱜ ᱫᱚ ᱯᱟᱱ ᱠᱚ ᱦᱮᱲᱮᱢ ᱯᱟᱱ ᱠᱚᱠᱚ ᱡᱚᱢᱟ ᱟᱨ ᱮᱱᱦᱤᱞᱳᱜ ᱫᱚ ᱡᱤᱞ ᱫᱟᱠᱟ ᱞᱮᱴᱚ ᱯᱤᱴᱷᱟᱹ ᱮᱢᱟᱱ ᱛᱮᱢᱟᱱ ᱠᱚ ᱵᱮᱱᱟᱣ ᱛᱮᱠᱚ ᱤᱱᱟᱹᱜ ᱫᱚᱠᱚ ᱨᱟᱹᱥᱠᱟᱹᱭᱟ
ᱟᱪᱪᱷᱟ ᱟᱪᱪᱷᱟ
ᱮᱱ ᱦᱤᱞᱳᱜ ᱫᱚ ᱨᱚᱡᱚ ᱞᱮᱠᱟᱱ ᱫᱤᱱ ᱫᱚ ᱟᱠᱚ ᱟᱫᱚ ᱚᱱᱟ ᱚᱱᱟ ᱠᱚ ᱪᱤᱠᱟᱹᱭᱟ ᱮᱱᱦᱤᱞᱳᱜ ᱫᱚ᱾ ᱟᱹᱞᱤᱧᱟᱜ ᱵᱟᱲᱟᱭ ᱞᱮᱠᱟᱛᱮ ᱟᱨ ᱟᱹᱞᱤᱧᱟᱜ ᱧᱮᱞ ᱞᱮᱠᱟ ᱛᱮᱱᱟᱜ
ᱦᱮᱸ ᱦᱮᱸ ᱦᱮᱸ
ᱟᱫᱚ ᱦᱚᱲ ᱦᱚᱯᱚᱱ ᱠᱚᱫᱚ ᱠᱤᱪᱷᱩᱩᱜᱟᱱ ᱦᱚᱲ ᱦᱚᱯᱚᱱ ᱠᱚᱫᱚ ᱠᱚ ᱟᱯᱱᱟᱨ ᱠᱟᱣᱱᱟ ᱾ ᱟᱵᱚᱨᱮᱱ ᱦᱚᱸ ᱚᱱᱟᱨᱮ ᱠᱤᱪᱷᱩ ᱜᱟᱱ ᱟᱵᱚᱨᱮᱱ ᱦᱚᱲ ᱦᱚᱸ ᱥᱮᱞᱮᱫ ᱚᱱᱟᱨᱮ ᱦᱮᱱᱟᱜ ᱠᱚᱣᱟ ᱟᱨ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜ-ᱟ ᱫᱩᱨᱜᱟ ᱯᱩᱡᱟ ᱨᱮᱦᱚᱸ ᱾ ᱟᱯᱮ ᱚᱱᱛᱮᱱ ᱦᱚᱲ ᱫᱚ ᱚᱱᱟ ᱨᱮᱠᱚ ᱥᱮᱞᱮᱫ ᱠᱚ ᱛᱟᱦᱮᱱ ᱠᱟᱱᱟ ᱾
ᱛᱟᱦᱮᱱ ᱠᱟᱱᱟ ᱦᱮᱸ ᱦᱮ ᱾
ᱚᱱᱠᱟ ᱜᱮ ᱟᱞᱮ ᱱᱚᱛᱮᱱ ᱦᱚᱲ ᱦᱚᱸ ᱚᱱᱟ ᱠᱚᱨᱮ ᱥᱮᱞᱮᱫ ᱛᱟᱦᱮᱱ ᱠᱟᱱᱟ ᱢᱤᱫᱴᱤᱡ ᱡᱤᱱᱤᱥ ᱦᱩᱭᱩᱜ ᱠᱟᱱᱟ ᱚᱠᱟ ᱫᱚ ᱟᱢᱟᱜ ᱠᱟᱱᱟ ᱚᱠᱟ ᱫᱚ ᱟᱢᱟᱜ ᱵᱟᱝ ᱠᱟᱱᱟ ᱚᱱᱟ ᱵᱟᱲᱟᱭ ᱞᱟᱹᱠᱛᱤ ᱞᱟᱹᱠᱛᱤᱭᱟᱱ ᱡᱤᱱᱤᱥ ᱠᱟᱱᱟ ᱱᱤᱛᱚᱜ ᱫᱚ ᱾
ᱮᱠᱟᱞ ᱮᱠᱟᱞ
ᱡᱩᱫᱤ ᱛᱚᱠᱷᱚᱱ ᱟᱢ ᱡᱩᱫᱤ ᱵᱟᱢ ᱴᱷᱤᱠᱟᱹ ᱫᱟᱲᱮᱭᱟᱜᱼᱟ ᱪᱤᱠᱟᱛᱮ ᱢᱟᱲᱟᱝ ᱥᱮᱱᱢ ᱪᱟᱞᱟᱜᱼᱟ ᱟᱢᱟᱜ ᱫᱚ ᱚᱠᱟ ᱠᱟᱱᱟ ᱟᱢᱟᱜ ᱫᱚ ᱚᱠᱟ ᱵᱟᱝ ᱠᱟᱱᱟ᱾
ᱮᱠᱟᱞ ᱟᱢᱟᱜ ᱡᱩᱫᱤ ᱵᱟᱢ ᱢᱟᱲᱟᱝ ᱥᱮᱫ ᱵᱟᱢ ᱞᱟᱦᱟ ᱤᱫᱤ ᱞᱮᱠᱷᱟᱱ ᱫᱚ᱾ ᱟᱢ ᱛᱚ ᱵᱟᱢ ᱞᱟᱦᱟ ᱫᱟᱲᱮᱭᱟᱜᱼᱟ ᱛᱟᱭᱚᱢ ᱨᱮᱜᱮᱢ ᱛᱟᱦᱮᱱᱟ ᱥᱮ
ᱦᱮᱸ ᱚᱱᱟ ᱫᱚ ᱱᱤᱦᱟᱹᱛ ᱟᱢ ᱛᱟᱭᱚᱢ ᱨᱮᱜᱮᱢ ᱛᱟᱦᱮᱱᱟ ᱡᱚᱛᱚ ᱦᱚᱲ ᱠᱚ ᱟᱢᱨᱮᱱ ᱵᱚᱭᱦᱟ ᱠᱚ ᱢᱟᱲᱟᱝ ᱥᱮᱱ ᱠᱚ ᱪᱟᱞᱟᱣ ᱪᱟᱼᱟ ᱟᱢ ᱫᱚᱢ ᱛᱟᱭᱚᱢᱟ ᱪᱮᱫᱟᱜ ᱠᱟᱨᱚᱱ ᱛᱟᱭᱚᱢᱚᱜᱼᱟ ᱟᱢ ᱦᱚᱲᱟᱜ ᱜᱮ ᱟᱢ ᱢᱟᱢ ᱯᱟᱸᱡᱟᱭᱟ᱾
ᱦᱚᱸ
ᱦᱚᱲᱟᱜ ᱯᱟᱸᱡᱟ ᱠᱷᱟᱹᱛᱤᱨ ᱟᱯᱱᱟᱨᱟᱜ ᱫᱚᱢ ᱰᱷᱤᱞᱟᱹᱭᱣᱮᱫᱼᱟ ᱦᱚᱲᱟᱜ ᱫᱚᱢ ᱯᱟᱸᱡᱟᱭᱮᱫᱼᱟ᱾ ᱚᱲᱟᱜ ᱨᱮᱫᱚᱢ ᱡᱩᱢᱤᱫᱚᱜ ᱠᱟᱱᱟ ᱟᱯᱱᱟᱨ ᱨᱟᱱ ᱦᱚᱸ ᱡᱩᱢᱤᱫᱚᱜ ᱢᱮ ᱟᱯᱱᱟᱨ ᱨᱟᱱ ᱦᱚᱸ ᱛᱤᱸᱜᱩᱱ ᱢᱮ ᱚᱠᱟᱨᱮ ᱰᱷᱤᱞᱟᱹᱜ ᱠᱟᱱᱟ ᱥᱮ ᱚᱠᱟᱟᱨᱮ ᱫᱩᱨᱵᱚᱞᱚᱜ ᱠᱟᱱᱟ ᱚᱱᱟ ᱦᱚᱸ ᱢᱚᱡᱽᱵᱩᱛ ᱛᱟᱦᱮᱱᱟ
ᱮᱠᱟᱞ
ᱟᱨ ᱪᱟᱥᱼᱵᱟᱥ ᱠᱚᱫᱚ ᱟᱯᱮ ᱥᱮᱮᱫ ᱚᱠᱟ ᱞᱮᱠᱟ ᱦᱩᱭᱩᱜ ᱠᱟᱱᱟ ᱟᱨ ᱵᱟᱝ ᱯᱮ ᱪᱟᱥᱼᱵᱟᱥᱮᱫ ᱥᱮ ᱵᱟᱝᱟ?
ᱦᱚᱸ ᱪᱟᱥ ᱫᱚ ᱥᱤ ᱥᱤᱛᱩᱝ ᱫᱤᱱ ᱫᱚ ᱟᱞᱮ ᱥᱮᱫ ᱫᱚ ᱱᱚᱛᱮ ᱫᱚ ᱪᱟᱥ ᱫᱚ ᱵᱟᱝ ᱦᱩᱭᱩᱜᱼᱟ ᱮᱸ ᱥᱤᱛ ᱥᱤᱛᱩᱝ ᱫᱤᱱ ᱪᱟᱥ ᱫᱚ ᱱᱚᱣᱟ ᱠᱷᱟᱹᱛᱤᱨ ᱜᱮ ᱵᱟᱝ ᱦᱩᱭᱩᱜᱼᱟ ᱟᱞᱮ ᱫᱚ ᱱᱚᱛᱮ ᱫᱚ ᱫᱟᱜ ᱡᱟᱹᱲᱤ ᱨᱮᱱᱟᱜ ᱟᱹᱰᱤ ᱮᱸᱴᱠᱮᱴᱚᱬᱮ ᱛᱟᱞᱮ
ᱟᱪᱪᱷᱟ ᱚᱱᱛᱮ ᱫᱚ ᱟᱯᱮ ᱥᱮᱱ ᱫᱚ ᱫᱟᱜ ᱡᱟᱹᱲᱤ ᱠᱚᱫᱚ ᱵᱟᱭ ᱦᱩᱭᱩᱜ ᱠᱟᱱᱟ ᱟᱞᱮ ᱥᱮᱱ ᱫᱚ ᱦᱩᱭ ᱫᱚ ᱦᱩᱭᱩᱜ ᱠᱟᱱᱟ ᱦᱮᱸ ᱮᱱᱠᱷᱟᱱ ᱛᱮᱦᱮᱧ ᱡᱩᱫᱤ ᱫᱟᱜᱟᱭ ᱜᱟᱯᱟ ᱫᱚ ᱠᱷᱩᱵ ᱯᱨᱚᱪᱩᱨ ᱨᱮ ᱥᱤᱛᱩᱝᱟ
ᱦᱮᱸ ᱚᱱᱠᱟᱜᱮ ᱱᱚᱛᱮ ᱦᱚᱸ ᱢᱮᱱᱠᱷᱟᱱ ᱫᱷᱚᱨᱚᱢ ᱫᱤᱱᱨᱮ ᱡᱟᱦᱟᱸ ᱮ ᱦᱩᱲᱩ ᱠᱚᱠᱚ ᱨᱚᱦᱚᱭ ᱜᱮᱭᱟ ᱚᱱᱮ ᱚᱱᱠᱟᱱᱟᱜ ᱪᱟᱥ ᱫᱚ ᱟᱞᱮ ᱥᱮᱫ ᱫᱚ ᱵᱟᱭ ᱜᱟᱱᱚᱜᱼᱟ
ᱦᱮᱸ ᱦᱮᱸ ᱟᱨ ᱥᱤᱞᱩ ᱠᱚᱫᱚ ᱵᱟᱹᱱᱩᱜᱼᱟ ᱡᱟᱦᱟᱸ ᱟᱦᱟᱨ ᱠᱚ
ᱟᱦᱟᱨ ᱠᱚ ᱢᱟ ᱢᱮᱱᱟᱜ ᱜᱮᱭᱟ ᱡᱚᱛᱚᱜ ᱜᱮ ᱢᱮᱱᱠᱷᱟᱱ ᱚᱱᱟ ᱨᱮᱢᱟ ᱡᱟᱹᱥᱛᱤ ᱠᱟᱭᱛᱮ ᱫᱟᱜ ᱜᱮ ᱵᱟᱹᱱᱩᱜ ᱟ ᱡᱟᱦᱟᱸ ᱞᱮᱠᱟ ᱞᱚᱞᱚ ᱥᱤᱛᱩᱝ ᱟᱭ ᱥᱮ ᱫᱟᱜ ᱠᱚᱢᱟ ᱟᱸᱡᱮᱫ ᱪᱟᱵᱟ ᱟᱠᱟᱱᱟ
ᱦᱮᱸ ᱦᱮᱸ ᱦᱮᱸ ᱱᱚᱣᱟ ᱞᱚᱞᱚ ᱥᱤᱛᱩᱝ ᱛᱮ ᱮᱸ ᱚᱱᱟ ᱠᱚᱦᱚᱸ ᱟᱸᱡᱮᱫ ᱪᱟᱵᱟᱭᱮᱫᱟ ᱟᱨ ᱥᱤᱞᱩ ᱥᱤᱞᱩ ᱠᱚᱦᱚᱸ ᱵᱟᱹᱱᱩᱜᱼᱟ ᱡᱟᱦᱟᱸ ᱟᱵᱚ ᱞᱟᱹᱭᱤᱱ ᱠᱚᱛᱮ ᱫᱟᱜ ᱵᱩᱱ ᱩᱰᱩᱠᱟ
ᱢᱟᱱᱮ ᱵᱤᱥᱮᱥ ᱠᱟᱭᱛᱮ ᱟᱞᱮ ᱱᱚᱣᱟ ᱥᱟᱭᱤᱰ ᱨᱮ ᱡᱟᱦᱟᱸ ᱥᱟᱭᱤᱰ ᱨᱮ ᱢᱮᱱᱟᱜ ᱞᱤᱧᱟᱹ ᱱᱚᱣᱟ ᱥᱟᱭᱤᱰ ᱨᱮᱫᱚ ᱮ ᱮᱠᱟᱞ ᱜᱮ ᱵᱟᱹᱴᱩᱜᱼᱟ ᱛᱚᱵᱮ ᱛᱷᱚᱲᱟᱜᱟᱱ ᱯᱷᱟᱨᱟᱠ ᱧᱚᱜ ᱵᱮᱱ ᱪᱟᱞᱟᱣ ᱞᱮᱱᱠᱷᱟᱡ ᱫᱚ ᱧᱟᱢᱚᱜ ᱜᱮᱭᱟ
ᱟᱪᱪᱷᱟ ᱟᱪᱪᱷᱟ
ᱢᱟᱱᱮ ᱵᱮᱝᱜᱚᱞ ᱫᱤᱥᱚᱢ ᱦᱚᱸᱛᱚ ᱵᱟᱝ ᱦᱩᱰᱤᱧᱟ ᱮᱵᱟᱨᱮ ᱢᱤᱫ ᱫᱷᱟᱨᱮ ᱨᱮ ᱢᱮᱱᱟᱜ ᱠᱷᱟᱱᱡ ᱢᱤᱫ ᱫᱷᱟᱨᱮ ᱨᱮ ᱵᱟᱹᱱᱩᱜᱼᱟ ᱦᱚᱸᱜᱼᱚ ᱱᱚᱝᱠᱟ ᱟᱨᱠᱤ
ᱦᱮᱸ ᱦᱮᱸ ᱟᱨ ᱱᱤᱛᱚᱜ ᱞᱚᱞᱚ ᱠᱚ ᱟᱯᱮ ᱥᱮᱱ ᱚᱠᱟ ᱞᱮᱠᱟ ᱵᱩᱡᱷᱟᱹᱜ ᱠᱟᱱᱟ ᱞᱚᱞᱚ ᱨᱮᱱᱟᱜ
ᱟᱨ ᱞᱚᱞᱚ ᱠᱟᱛᱷᱟ ᱟᱞᱚᱵᱮᱱ ᱞᱟᱹᱭᱟ ᱱᱚᱝᱠᱟ ᱞᱚᱞᱚ ᱵᱩᱡᱷᱟᱹᱜ ᱠᱟᱱ ᱫᱚ ᱢᱟᱱᱮ ᱚᱲᱟᱜ ᱨᱮᱱᱟᱜ ᱯᱷᱮᱱ ᱨᱮᱱᱟᱜ ᱦᱟᱣᱟ ᱦᱚᱸ ᱵᱟᱝ ᱥᱟᱦᱟᱜ ᱠᱟᱱᱟ
ᱦᱮᱸ ᱦᱮᱸ
ᱦᱮᱸᱮᱸ
ᱱᱚᱣᱟ ᱡᱟᱸᱦᱟᱱᱟᱜ ᱥᱤᱨᱡᱚᱱᱤᱭᱟᱹ ᱡᱟᱸᱦᱟ ᱱᱚᱣᱟ ᱫᱷᱩᱲᱤ ᱫᱷᱟᱹᱨᱛᱤ ᱵᱮᱱᱟᱣ ᱠᱟᱜᱼᱟ ᱩᱱᱠᱤᱱ ᱫᱚ ᱡᱚᱛᱚ ᱨᱚᱠᱚᱢᱟᱜ ᱛᱮ ᱱᱟᱱᱟ ᱦᱩᱱᱟᱹᱨ ᱠᱚᱛᱮ ᱠᱤᱱ ᱵᱮᱱᱟᱣ ᱠᱟᱜᱼᱟ ᱟᱨ ᱡᱚᱛᱚᱱᱟᱜ ᱜᱮ ᱟᱵᱚ ᱦᱚᱲᱢᱚᱨᱮ ᱱᱤᱛᱚᱜ ᱥᱩᱴ ᱮᱜᱼᱟ ᱠᱟᱨᱚᱱ ᱦᱩᱭᱩᱜ ᱠᱟᱱᱟ ᱟᱵᱚ ᱱᱚᱣᱟ ᱮᱸ ᱡᱚᱛᱚ ᱫᱟᱨᱮ ᱱᱟᱹᱲᱤ ᱥᱟᱶᱛᱮ ᱡᱚᱛᱚ ᱦᱚᱲ ᱥᱟᱞᱟᱜ ᱡᱚ ᱡᱚᱯᱲᱟᱣ ᱦᱮᱱᱟᱜ ᱵᱚᱱᱟ ᱟᱨ ᱵᱟᱝ ᱦᱚᱭ ᱫᱟᱜ ᱥᱟᱞᱟᱜ ᱡᱚᱛᱚ ᱦᱚᱲ ᱥᱟᱞᱟᱜ ᱡᱚᱯᱲᱟᱣ ᱦᱮᱱᱟᱜ ᱵᱚᱱᱟ ᱚᱱᱟ ᱠᱷᱟᱹᱛᱤᱨ ᱜᱮ ᱟᱵᱚ ᱫᱚ ᱦᱮᱱᱟᱜ ᱵᱚᱱᱟ ᱟᱨ ᱵᱟᱝ ᱟᱱ ᱠᱤᱪᱷᱩᱜᱟᱱ ᱦᱚᱲ ᱧᱮᱞ ᱠᱚ ᱵᱤᱱᱟ ᱡᱟᱦᱟᱸᱭ ᱠᱷᱚᱱᱟᱜ ᱧᱤᱛᱚᱜ ᱮᱥᱤ ᱠᱚᱨᱮ ᱟᱨ ᱵᱟᱝ ᱮᱸ ᱱᱚᱣᱟ ᱠᱩᱞᱟᱨ ᱠᱚᱨᱮ ᱦᱮᱱᱟᱜ ᱠᱚᱣᱟ ᱩᱱᱠᱩ ᱦᱚᱲ ᱫᱚ ᱵᱟᱠᱚ ᱛᱟᱦᱮᱸ ᱫᱟᱲᱮᱭᱟᱜᱼᱟ
ᱩᱸᱦᱩ ᱩᱸᱦᱩ ᱟᱵᱚ ᱱᱤᱛᱚᱜ ᱪᱮᱫ ᱞᱮᱠᱟ ᱯᱷᱟᱸᱠᱟ ᱨᱮᱵᱚᱱ ᱛᱟᱦᱮᱸ ᱫᱟᱲᱮᱭᱟᱜ ᱠᱟᱱᱟ ᱩᱱᱠᱩ ᱠᱚ ᱠᱷᱟᱱ ᱫᱚ ᱵᱟᱠᱚ ᱛᱟᱦᱮᱸ ᱫᱟᱲᱮᱭᱟᱜ ᱠᱮᱭᱟ
ᱦᱮᱸ ᱡᱤᱣᱤ ᱠᱚ ᱢᱟᱱᱮ ᱩᱰᱩᱠᱚᱜ ᱞᱮᱠᱟ ᱟᱠᱚ ᱫᱚᱠᱚ ᱵᱩᱡᱷᱟᱹᱣ ᱜᱚᱫᱟ
ᱦᱮᱸ ᱵᱟᱝ ᱱᱤᱝᱠᱟᱱ ᱦᱚᱲ ᱦᱚᱸ ᱧᱮᱞ ᱵᱮᱱ ᱡᱚ ᱡᱚᱠᱷᱚᱱ ᱦᱟᱸᱜ ᱠᱟᱹᱴᱤᱡ ᱚᱯᱷᱤᱥ ᱠᱚ ᱡᱟᱦᱟᱱᱟᱜ ᱤᱭᱟᱹ ᱠᱚᱨᱮ ᱵᱮᱱ ᱵᱚᱞᱚᱜᱼᱟ ᱟᱫᱚ ᱡᱟᱦᱟᱸ ᱴᱷᱮᱡ ᱯᱷᱮᱱ ᱮᱥᱤ ᱠᱚ ᱞᱟᱜᱟᱣ ᱛᱟᱦᱮᱸᱱᱟ ᱟᱫᱚ ᱢᱤᱫ ᱜᱷᱟᱹᱲᱤ ᱚᱸᱰᱮ ᱵᱮᱱ ᱛᱟᱦᱮᱸ ᱞᱮᱱᱠᱷᱟᱱ ᱦᱮ ᱟᱫᱚ ᱵᱟᱨᱦᱮ ᱥᱮᱫ ᱵᱚ ᱩᱰᱩᱠ ᱞᱮᱱᱠᱷᱟᱱ ᱫᱚ ᱟᱹᱰᱤ ᱵᱟᱹᱲᱤᱡ ᱜᱮ ᱵᱩᱡᱷᱟᱹᱜᱼᱟ
ᱦᱮᱸ ᱠᱷᱩᱵ ᱞᱚᱞᱚ ᱡᱟᱦᱟᱸᱭ ᱮᱸ ᱚᱱᱮ ᱵᱟᱠᱚ ᱞᱟᱹᱭᱼᱟ ᱟᱵᱚ ᱡᱟᱦᱟᱸ ᱞᱮᱠᱟ ᱜᱩᱲᱩ ᱠᱚᱵᱚᱱ ᱚᱜ ᱠᱚᱣᱟ ᱚᱱᱮ ᱚᱱᱠᱟ ᱵᱩᱡᱷᱟᱹᱜᱼᱟ
ᱦᱳᱭ ᱦᱳᱭ ᱦᱳᱭ
ᱵᱩᱡᱷᱟᱹᱜᱼᱟ ᱢᱟᱱᱮ ᱡᱟᱦᱟᱸᱭ ᱟᱛᱟᱨᱮ ᱵᱤᱱ ᱞᱮᱠᱟᱵᱤᱱ ᱵᱩᱡᱷᱟᱹᱣ ᱜᱚᱫᱟ᱾
ᱦᱳᱭ ᱦᱳᱭ ᱦᱳᱭ
ᱟᱫᱚ ᱠᱟᱛᱷᱟ ᱨᱮᱠᱚ ᱢᱮᱱ ᱠᱟᱜᱼᱟ ᱡᱟᱦᱟᱸ ᱛᱤᱱᱟᱹᱜ ᱱᱚᱣᱟ ᱟᱵᱚ ᱯᱚᱨᱤᱵᱮᱥ ᱥᱟᱞᱟᱜ ᱵᱚᱱ ᱡᱚᱲᱟᱣ ᱨᱮᱵᱚᱱ ᱛᱟᱦᱮᱸᱱᱟ ᱡᱚᱯᱲᱟᱣ ᱚᱱ ᱛᱟᱦᱮᱸᱱᱟ ᱚᱱᱟ ᱫᱚ ᱟᱹᱰᱤ ᱱᱟᱯᱟᱭ ᱠᱟᱛᱷᱟ ᱠᱟᱱᱟ ᱟᱨ ᱡᱩᱫᱤ ᱦᱳᱭ ᱟᱵᱚ ᱡᱩᱫᱤ ᱱᱚᱣᱟ ᱥᱟᱶᱛᱮ ᱡᱩᱫᱤ ᱡᱚᱯᱲᱟᱣ ᱵᱟᱵᱚᱱ ᱛᱟᱦᱮᱱᱟ ᱟᱵᱚ ᱫᱚ ᱯᱟᱹᱦᱤᱞ ᱠᱷᱚᱱᱜ ᱜᱮ ᱡᱚᱯᱲᱟᱣᱛᱮ ᱦᱮᱱᱟᱜ ᱵᱚᱱᱟ ᱟᱨ ᱱᱤᱛ ᱫᱷᱟᱹᱵᱤᱡ ᱦᱚᱸ ᱦᱮᱱᱟᱜ ᱵᱚᱱᱟ᱾
ᱮᱠᱫᱚᱢ ᱮᱠᱫᱚᱢ
ᱠᱷᱚᱱ ᱡᱩᱫᱤ ᱵᱟᱦᱨᱮ ᱥᱮᱱ ᱵᱤᱱ ᱪᱟᱞᱟᱜᱼᱟ ᱟᱨ ᱮᱴᱟᱜ ᱨᱮᱵᱤᱱ ᱛᱟᱦᱮᱸᱱᱟ ᱮᱥᱤ ᱨᱮᱵᱤᱱ ᱛᱟᱦᱮᱣᱟ ᱛᱟᱦᱮᱸᱱᱟ ᱠᱩᱞᱟᱨ ᱨᱮᱵᱤᱱ ᱛᱟᱦᱮ ᱛᱟᱦᱮᱸᱱᱟ ᱛᱚᱵᱮ ᱫᱚ ᱟᱹᱵᱤᱱ ᱫᱚ ᱡᱟᱹᱥᱛᱤ ᱫᱤᱱ ᱫᱚ ᱵᱟᱹᱵᱤᱱ ᱛᱟᱦᱮᱸ ᱫᱟᱲᱮᱭᱟᱜᱼᱟ ᱱᱚᱣᱟ ᱫᱷᱩᱲᱤ ᱫᱷᱟᱹᱨᱛᱤ ᱨᱮᱫᱚ᱾
ᱮᱠᱟᱞ ᱮᱠᱟᱞ
ᱡᱟᱦᱟᱸᱭ ᱠᱚ ᱱᱟᱜ ᱱᱤᱛᱚᱜ ᱠᱤᱪᱷᱩ ᱴᱟᱠᱟ ᱯᱩᱭᱥᱟ ᱠᱚ ᱦᱩᱭ ᱟᱠᱟᱱᱛᱮ ᱠᱤᱪᱷᱩᱱᱟᱜ ᱦᱚᱲ ᱠᱚᱱᱟᱜ ᱠᱚ ᱯᱚᱨᱤᱵᱚᱨᱛᱚᱱ ᱟᱠᱟᱱᱟ ᱟᱨ ᱵᱟᱝ ᱠᱚ ᱪᱮᱧᱡᱮᱥ ᱟᱠᱟᱱᱟ ᱩᱱᱠᱩ ᱦᱚᱲ ᱠᱚᱫᱚ ᱮᱥᱤ ᱦᱟᱣᱟ ᱠᱚᱨᱮ ᱛᱟᱦᱮᱸ ᱠᱚ ᱠᱟᱛᱮ ᱩᱱᱠᱩ ᱵᱤᱵᱷᱤᱱᱱᱚ ᱞᱮᱠᱟᱱ ᱨᱳᱜᱽ ᱟᱡᱟᱨ ᱴᱷᱮᱱ ᱠᱷᱚᱱ ᱵᱷᱤᱱᱟᱹ ᱵᱷᱤᱱᱟᱹ ᱨᱳᱜᱽ ᱴᱷᱮᱱ
ᱦᱮᱸ ᱦᱮᱸ ᱦᱮᱸ
ᱟᱫᱚ ᱠᱟᱛᱷᱟ ᱨᱮᱠᱚ ᱢᱮᱱᱮᱫ ᱠᱟᱱᱟ ᱯᱨᱚᱠᱨᱤᱛᱤ ᱡᱟᱦᱟᱸᱧ ᱞᱟᱹᱭᱟᱫ ᱵᱮᱱᱟ ᱯᱨᱚᱠᱨᱤᱛᱤ ᱥᱟᱞᱟᱜ ᱡᱚᱲᱟᱣ ᱡᱩᱫᱤ ᱵᱤᱱ ᱛᱟᱦᱮᱸᱱᱟ ᱟᱵᱤᱱ ᱴᱷᱮᱱ ᱚᱱᱠᱟ ᱨᱳᱜᱽ ᱟᱡᱟᱨ ᱵᱟᱭ ᱦᱤᱡᱩᱜᱼᱟ᱾
ᱵᱟᱭ ᱦᱤᱡᱩᱜ ᱵᱟᱭ ᱦᱤᱡᱩᱜ ᱩᱱᱤᱜᱮ ᱡᱚᱛᱚ ᱫᱟᱨᱟᱢᱟᱭ᱾
ᱫᱟᱨᱟᱢᱟᱭ
ᱦᱮᱸ ᱦᱮᱸ
ᱦᱟᱞᱤ ᱨᱮᱱᱟᱜ ᱛᱟᱠᱚ ᱵᱟ ᱞᱟᱹᱭ ᱟᱵᱚ ᱥᱟᱱᱛᱟᱲ ᱫᱚ ᱥᱟᱱᱛᱟᱲ ᱪᱷᱟᱹᱛᱤᱠ ᱠᱚᱵᱚᱱᱮ ᱟᱸᱡᱚᱢ ᱟᱠᱟᱫ ᱥᱟᱱᱛᱟᱲ ᱦᱚᱲ ᱫᱚ ᱟᱵᱚ ᱫᱚ ᱡᱟᱦᱟᱸ ᱞᱮᱠᱟ ᱨᱮᱦᱚᱸ ᱟᱵᱚ ᱫᱚ ᱡᱟᱦᱟᱸ ᱞᱮᱠᱟᱱ ᱨᱳᱜᱽ ᱟᱡᱟᱨ ᱜᱮ ᱵᱟᱭ ᱤᱭᱟᱹ ᱫᱟᱲᱮ ᱟᱵᱚᱱᱟ ᱤᱭᱟᱹ ᱫᱟᱲᱮ ᱟ ᱵᱚᱱᱟ ᱢᱟᱱᱮ ᱟᱵᱚ ᱪᱮᱛᱟᱱᱨᱮ ᱵᱟᱭ ᱞᱮᱵᱮᱫ ᱫᱟᱲᱮ ᱟ ᱵᱚᱱᱟᱭ᱾ ᱟᱨ ᱚᱱᱠᱟᱱ ᱨᱳᱜᱽ ᱟᱡᱟᱨ ᱟᱵᱚ ᱧᱟᱢ ᱫᱟᱲ ᱠᱷᱟᱱ ᱫᱚ ᱩᱱᱤ ᱨᱳᱜᱽ ᱟᱡᱟᱨ ᱦᱚᱸ ᱩᱱᱤ ᱦᱚᱸ ᱪᱤᱱᱛᱟᱹ ᱦᱩᱭ ᱟᱭᱟ ᱫᱚᱥ ᱫᱷᱟᱣ
ᱦᱮᱸ
ᱡᱟᱦᱟᱸ ᱟᱵᱚ ᱠᱨᱳᱱᱟ ᱫᱩᱦᱡᱟᱨ ᱩᱱᱤᱥ ᱨᱮ ᱦᱩᱭ ᱞᱮᱱᱟ ᱟᱹᱰᱤᱜᱟᱱ ᱟᱹᱫᱤᱵᱟᱹᱥᱤ ᱦᱚᱲ ᱵᱟᱭ ᱧᱟᱢ ᱞᱮᱫ ᱠᱚᱣᱟ ᱠᱟᱨᱚᱱ ᱦᱩᱭᱩᱜ ᱠᱟᱱᱟ ᱟᱵᱚᱣᱟᱜ ᱟᱹᱫᱤᱵᱟᱹᱥᱤ ᱞᱟᱹᱭ ᱞᱮᱠᱷᱟᱱ ᱴᱳᱴᱟᱞ ᱜᱮ ᱟᱵᱚ ᱫᱚ ᱵᱟᱝ ᱧᱟᱢ ᱞᱮᱫ ᱵᱚᱱᱟ ᱡᱟᱦᱟᱸ ᱛᱤᱱᱟᱹ ᱥᱟᱱᱛᱟᱲ ᱦᱚᱲ ᱴᱳᱴᱟᱞ ᱵᱟᱭ ᱧᱟᱢ ᱞᱮᱫ ᱵᱚᱱᱟ᱾
ᱧᱟᱢ ᱵᱚᱱᱟᱭ ᱫᱚ ᱚᱠᱟᱨᱮ ᱟᱵᱚ ᱫᱚ ᱯᱨᱟᱠᱨᱤᱛᱤᱠ ᱥᱟᱞᱟᱜ ᱡᱚᱲᱟᱣ ᱢᱮᱱᱟᱜ ᱵᱚᱱᱟ ᱟᱵᱚ ᱫᱚ ᱯᱨᱟᱠᱨᱤᱛᱤᱠᱟᱜ ᱡᱚᱢ ᱧᱩ ᱥᱟᱦᱮᱫ ᱡᱚᱛᱚ ᱡᱚᱛᱚ ᱠᱚ ᱥᱟᱶᱜᱮ ᱯᱨᱟᱠᱨᱤᱛᱤᱠ ᱢᱮᱱᱟᱭᱟ ᱯᱨᱟᱠᱨᱤᱛᱤᱠ ᱠᱷᱚᱱᱟᱜ ᱛᱮ ᱟᱨ ᱩᱱᱟᱹᱜ ᱪᱟᱴ ᱫᱚ ᱟᱵᱚ ᱫᱚ ᱵᱟᱭ ᱤᱭᱟᱹ ᱫᱟᱲᱮᱭᱟ
ᱵᱟᱭ ᱤᱭᱟᱹ ᱫᱟᱲᱮᱵᱚᱱᱟ ᱟᱨ ᱩᱱ ᱡᱚᱠᱷᱚᱱ ᱠᱤᱪᱷᱩ ᱜᱟᱱ ᱥᱟᱱᱛᱟᱲ ᱠᱚ ᱤᱭᱟᱹ ᱞᱮᱫᱼᱟ ᱦᱟᱣ ᱠᱚ ᱢᱤᱫᱴᱤᱡ ᱠᱚ ᱡᱚᱢ ᱞᱮᱫ ᱠᱚᱣᱟ ᱢᱟᱱᱮ ᱚᱱᱟ ᱡᱚᱢ ᱛᱮᱦᱚᱸ ᱦᱚᱲ ᱵᱟᱭ ᱧᱟᱢ ᱞᱮᱫ ᱠᱚᱣᱟ᱾ ᱡᱟᱦᱟᱱᱟᱜ ᱡᱤ ᱟᱭ ᱴᱮᱠ ᱱᱤᱛᱚᱜ ᱩᱱᱤ ᱧᱟᱢ ᱟᱠᱟᱫᱼ ᱟᱭ ᱦᱟᱣ ᱡᱤ ᱟᱭ ᱴᱮᱠ ᱮ ᱧᱟᱢ ᱟᱠᱟᱫᱼᱟ᱾ ᱫᱩᱦᱟᱡᱟᱨ ᱠᱩᱲᱤ ᱛᱤᱱᱟᱹ ᱨᱮ ᱵᱟᱹᱞᱤᱧ ᱴᱷᱤᱠᱟᱹᱭᱮᱫᱼᱟ ᱠᱤᱱᱛᱩ ᱫᱩ ᱦᱟᱡᱟᱨ ᱪᱚᱵᱽᱵᱤᱥ ᱥᱮ ᱠᱩᱲᱤ ᱨᱮ ᱤᱱᱟᱹ ᱵᱷᱤᱛᱤᱨ ᱨᱮᱱᱟᱜ ᱡᱤ ᱟᱭ ᱴᱤ ᱠᱚ ᱧᱟᱢ ᱟᱠᱟᱫᱟ᱾ ᱦᱮ
ᱦᱮᱸ
ᱱᱩᱠᱩ ᱵᱷᱤᱛᱤᱨ ᱨᱮ ᱦᱚᱸ ᱟᱹᱰᱤᱜᱟᱱ ᱢᱤᱫᱴᱤᱡ ᱢᱤᱫᱴᱤᱡ ᱨᱟᱱ ᱨᱤᱱᱤᱡ ᱡᱤᱱᱤᱥ ᱦᱮᱱᱟᱜ ᱟᱠᱟᱜᱼᱟ᱾ ᱢᱟᱱᱮ ᱟᱵᱚ ᱦᱚᱲᱢᱚ ᱞᱟᱹᱜᱤᱫ ᱛᱮ ᱟᱹᱰᱤ ᱱᱟᱯᱟᱭ ᱡᱤᱱᱤᱥ ᱦᱮᱱᱟᱜ ᱟᱠᱟᱜᱼᱟ ᱯᱨᱟᱠᱨᱤᱛᱤᱠ ᱨᱮ ᱡᱟᱦᱟᱸ ᱛᱤᱱᱟᱹ ᱫᱟᱨᱮ ᱱᱟᱹᱲᱤ ᱡᱟᱦᱟ ᱛᱤᱱᱟᱹᱜ ᱡᱚ ᱵᱤᱞᱤ ᱱᱚᱣᱟ ᱠᱚᱵᱚᱱ ᱡᱚᱢᱟ ᱵᱟᱠᱷᱟᱱ ᱯᱚᱨᱥᱚ ᱨᱮ ᱡᱟᱦᱟᱸ ᱛᱤᱱᱟᱹᱜ ᱜᱮᱞᱵᱟᱨ ᱪᱟᱸᱫᱳ ᱨᱮ ᱡᱟᱦᱟᱸ ᱛᱤᱱᱟᱹᱝ ᱪᱟᱸᱫᱚᱳ ᱦᱮᱱᱟᱜ ᱟᱠᱟᱫ ᱡᱷᱚᱛᱚ ᱪᱟᱸᱫᱳ ᱨᱮᱱᱟᱜ ᱵᱚᱱ ᱡᱚᱢᱟᱣ ᱟᱠᱟᱱ ᱡᱚ ᱵᱤᱞᱤ ᱠᱚ ᱛᱚᱵᱮ ᱫᱚ ᱟᱵᱚᱣᱟᱜ ᱦᱚᱲᱢᱚ ᱨᱮ ᱚᱱᱠᱟᱱ ᱨᱳᱜᱽ ᱟᱡᱟᱨ ᱦᱚᱸ ᱵᱟᱭ ᱦᱤᱡᱩᱜᱼᱟ ᱡᱟᱦᱟᱱᱟᱜ ᱠᱚ ᱢᱮᱱ ᱦᱚᱪᱚᱭᱮᱜᱼᱟ
ᱦᱮᱸ ᱦᱮᱸ ᱚᱱᱟ ᱫᱚ ᱥᱟᱹᱨᱤᱭᱟᱜ ᱠᱟᱛᱷᱟ ᱠᱟᱱ ᱜᱮᱭᱟ
ᱦᱮᱸ ᱟᱨ ᱟᱵᱚ ᱫᱚ ᱯᱟᱹᱦᱤᱞ ᱠᱷᱚᱱᱜᱮ ᱟᱵᱚ ᱫᱚ ᱥᱩᱱᱩᱢ ᱵᱩᱞᱩᱝ ᱦᱚᱸ ᱠᱷᱩᱵ ᱠᱚᱢ ᱜᱮᱵᱚᱱ